ᱦᱮᱞᱳ ᱾ ᱦᱮᱞᱳᱣ ᱾
ᱦᱮ ᱜᱚᱢᱠᱮ, ᱡᱚᱦᱟᱨ ᱜᱮ ᱾
ᱦᱮᱸᱻ ᱜᱚᱝᱠᱮ, ᱡᱚᱦᱟᱨ ᱜᱮ ᱾ ᱟᱨ, ᱨᱚᱲ ᱟᱸᱡᱚᱢᱚᱜ ᱠᱟᱱᱟ? ᱵᱟᱝ ᱾
ᱦᱳᱭ, ᱨᱚᱲ ᱟᱸᱡᱚᱢᱚᱜ ᱫᱚ, ᱟᱸᱡᱚᱢᱚᱜ ᱠᱟᱱᱟ ᱛᱚ ᱾
ᱟᱻᱦ ᱾ ᱜᱚᱢᱠᱮ, ᱟᱢᱟᱜ ᱨᱚᱲ ᱫᱚ, ᱠᱟᱹᱴᱤᱡ ᱟᱥᱛᱮ ᱧᱚᱜ, ᱟᱸᱡᱚᱢᱚᱜ ᱠᱟᱱᱟ ᱾
ᱟᱪᱪᱷᱟ, ᱱᱤᱛᱚᱜ ᱟᱸᱡᱚᱢᱚᱜ ᱠᱟᱱᱟ?
ᱦᱮᱸᱻ ᱦᱮᱸᱻ, ᱱᱤᱛᱚᱜ ᱟᱸᱡᱚᱢᱚᱜ ᱠᱟᱱᱟ ᱾ ᱫᱤᱭᱮ, ᱱᱟᱯᱟᱭ ᱵᱟᱲᱟ ᱜᱮ ᱛᱮ, ᱮᱠᱷᱚᱱ ᱫᱚ?
ᱦᱳᱭ! ᱱᱟᱯᱟᱭ ᱵᱟᱲᱟ ᱜᱮ, ᱟᱢ ᱫᱚ ᱚᱠᱟ ᱞᱮᱠᱟ?
ᱤᱧ ᱦᱚᱸ, ᱱᱟᱯᱟᱭ ᱜᱮ, ᱮᱠᱷᱟᱱ ᱫᱚ ᱾
ᱚ ᱪᱮᱫ ᱠᱚᱢ ᱪᱤᱠᱟᱹ, ᱵᱟᱲᱟ ᱭᱮᱫᱟ ᱛᱟᱦᱞᱮ, ᱱᱤᱛᱚᱜ ᱫᱚ?
ᱱᱤᱛᱚᱜ ᱫᱚ, ᱱᱚᱜ-ᱚᱭ, ᱵᱟᱸᱫᱽ ᱥᱮᱫ ᱤᱧ ᱦᱮᱡ ᱟᱠᱟᱱᱟ, ᱟᱞᱮᱭᱟ ᱵᱟᱸᱫᱽ ᱥᱮᱫ ᱫᱟᱹᱛᱟᱹᱱᱤ ᱦᱩᱭᱩᱜ ᱠᱟᱱᱟ, ᱱᱚᱛᱮ ᱨᱮᱜᱮ
ᱟᱪᱪᱷᱟ ᱾
ᱫᱟᱹᱛᱟᱹᱱᱤ ᱜᱮ ᱵᱟᱢ ᱯᱩᱨᱟᱹᱣ ᱠᱮᱫᱟ ᱾
ᱫᱟᱹᱛᱟᱹᱱᱤ ᱠᱚᱫᱚ, ᱟᱹᱣᱨᱤ ᱾ ᱱᱚᱜ-ᱚᱭ ᱢᱟᱴᱷ ᱥᱮᱫ ᱨᱮ, ᱦᱮᱡ ᱟᱠᱟᱱᱟ ᱾ ᱫᱟᱹᱲ ᱵᱟᱲᱟ, ᱛᱟᱲᱟᱢ ᱵᱟᱲᱟ, ᱦᱩᱭᱩᱜ ᱠᱟᱱᱟ ᱾
ᱚ ᱟᱪᱪᱷᱟ, ᱪᱪᱷᱟ ᱪᱷᱟ ᱟᱪᱷᱟ, ᱜᱚᱝᱠᱮ, ᱛᱟᱦᱚᱞᱮ ᱚᱲᱟᱜ ᱫᱚ, ᱚᱠᱟ ᱨᱮᱛᱟᱢ?
ᱚᱲᱟᱜ ᱫᱚ, ᱱᱚᱣᱟ ᱛᱟᱞᱟ ᱛᱮᱫᱚ, ᱞᱟᱹᱭ ᱠᱚᱫᱚ ᱠᱚ ᱵᱟᱨᱚᱱ
ᱚᱻ ᱟᱪᱷᱟ ᱪᱷᱟ ᱪᱷᱟ ᱟᱪᱷᱟ ᱟᱪᱷᱟ ᱟᱪᱷᱟ ᱟᱪᱷᱟ ᱴᱷᱤᱠ ᱟᱪᱮ, ᱴᱷᱤᱠ ᱟᱪᱷᱮ, ᱴᱷᱤᱠ, ᱴᱷᱤᱠ ᱟᱪᱮ, ᱚᱥᱩᱵᱤᱫᱷᱟ ᱵᱟᱹᱱᱩᱜ-ᱟ ᱾ ᱡᱟᱭᱦᱳᱠ ᱛᱟᱞᱮ ᱠᱟᱹᱢᱤ ᱠᱟᱡᱽ ᱠᱚ ᱛᱟᱞᱮ ᱪᱮᱜ ᱦᱩᱭᱩᱜ ᱠᱟᱱ?
ᱠᱟᱹᱢᱤ ᱠᱟᱡᱽ ᱠᱚ ᱫᱚ, ᱤᱝ ᱫᱚ ᱚᱲᱟᱜ ᱥᱮᱜ ᱨᱮ ᱫᱚ ᱵᱟᱹᱱᱩᱧᱟᱻ ᱵᱟᱭᱨᱮ ᱥᱮᱜ ᱨᱮᱹᱧ ᱛᱟᱦᱮᱱ ᱜᱮᱭᱟ᱾ ᱚᱞᱚᱜ ᱯᱟᱲᱦᱟᱣ ᱠᱟᱹᱛᱤᱨ ᱟᱫᱚ ᱚᱲᱟᱜ ᱠᱚᱨᱮ ᱫᱚ, ᱠᱟᱹᱢᱤ ᱠᱚ ᱫᱚ ᱢᱮᱱᱟᱜ ᱜᱮᱭᱟ, ᱠᱟᱹᱢᱤ ᱵᱟᱲᱟᱭ ᱫᱟ ᱠᱚ, ᱚᱲᱟᱜ ᱦᱚᱲ ᱠᱚ ᱫᱚ᱾
ᱩᱸ᱾
ᱛᱟᱦᱞᱮ ᱟᱯᱮ ᱫᱚ ᱪᱮᱫ ᱠᱚᱯᱮ ᱪᱤᱠᱟᱹᱭ ᱫᱟ?
ᱟᱞᱮ ᱦᱚᱸ ᱟᱯᱮᱹ ᱫᱟᱜ ᱠᱚ ᱵᱟᱹᱱᱩᱜ ᱟᱛᱚ ᱛᱚᱞᱟ ᱠᱚᱞᱮ ᱜᱤᱲᱤ ᱵᱟᱲᱟᱭᱫᱟ᱾ ᱪᱟᱨᱟ ᱞᱮᱜᱮ᱾
ᱦᱩᱸ, ᱦᱩᱸ᱾
ᱥᱮᱛᱳᱝ ᱜᱚᱨᱚᱢ ᱛᱚ ᱟᱹᱰᱤ ᱡᱳᱨ ᱱᱤᱭᱟᱹ ᱫᱷᱟᱣ ᱫᱚ᱾
ᱦᱳᱭ, ᱱᱚᱛᱮ ᱦᱚᱸ ᱫᱚᱢᱮ ᱥᱮᱛᱳᱝ ᱠᱟᱱᱟ ᱩᱸᱫᱨᱟ ᱫᱚ ᱠᱟᱹᱴᱤᱡᱼᱮ ᱫᱟᱜ ᱵᱟᱲᱟ ᱠᱮᱫᱟ᱾ ᱵᱟᱨ, ᱯᱮ ᱫᱤᱱ ᱯᱚᱨ-ᱯᱚᱨᱮ ᱫᱟᱜ ᱵᱟᱲᱟ ᱠᱮᱫᱟ᱾ ᱟᱫᱚ ᱱᱮᱛᱟᱨ ᱫᱚ ᱧᱮᱞᱚᱜᱚᱜ ᱠᱟᱱᱟ, ᱫᱚᱢᱮ ᱥᱮᱛᱳᱝ ᱫᱟᱭ᱾ ᱫᱟᱜ ᱦᱚ ᱵᱟᱭ ᱫᱟᱜ ᱫᱟ ᱦᱚᱞᱟ ᱫᱚ, ᱦᱚᱸᱜᱼᱚᱸᱭ ᱪᱟᱞᱟᱣᱮᱱ ᱧᱤᱫᱟᱹ ᱫᱚᱢᱮ ᱜᱚᱨᱚᱢ ᱞᱮᱫᱟᱭ ᱛᱚ, ᱱᱚᱛᱮ ᱫᱚ᱾
ᱦᱮᱸ, ᱦᱮᱸ, ᱦᱮᱸ, ᱦᱮᱸ, ᱱᱚᱛᱮ ᱦᱚᱸ ᱚᱝᱠᱟ ᱜᱮ ᱜᱚᱨᱚᱢ ᱠᱟᱜ ᱜᱮᱭᱟ᱾
ᱛᱟᱞᱮ ᱟᱨ ᱪᱮᱜ ᱠᱟᱹᱢᱤ ᱠᱚ ᱦᱩᱭᱩᱜ ᱠᱟᱱᱟ?
ᱠᱟᱹᱢᱤ ᱫᱚᱻ ᱚᱱᱟ ᱜᱮ, ᱟᱫᱚ ᱚᱝᱠᱟ ᱞᱮᱠᱟ ᱠᱟᱹᱢᱤ ᱫᱚ ᱵᱟᱹᱱᱩᱜᱼᱟᱸᱻ᱾ ᱪᱟᱨᱟ ᱠᱚ-ᱠᱚ ᱜᱤᱲᱤ ᱥᱟᱹᱛ ᱮᱫᱟ ᱡᱚ ᱛᱚ ᱨᱟᱹᱣᱲᱤ ᱠᱚ ᱜᱤᱲᱤᱭᱟ, ᱟᱯᱮ ᱚᱱᱛᱮ ᱫᱚᱠᱚ ᱜᱤᱲᱤᱭ ᱠᱟᱫᱟ?
ᱳᱭ ᱠᱮ ᱠᱚ ᱫᱚ ᱠᱚ ᱜᱤᱰᱤᱭ ᱠᱟᱫᱟ, ᱠᱮ ᱠᱚᱫᱚ ᱠᱚ ᱜᱤᱰᱤᱭᱮᱫ ᱜᱮᱭᱟ᱾ ᱮᱠᱷᱚᱱᱳ ᱠᱮ ᱠᱚ ᱫᱚ ᱟᱹᱣᱨᱤ ᱠᱚ ᱜᱤᱰᱤᱭᱟ᱾
ᱟᱨ
ᱛᱟᱞᱮ ᱡᱚᱢ ᱵᱟᱲᱟ ᱠᱚᱫᱚ ᱛᱤᱨᱮᱹ ᱦᱩᱭᱩᱜᱼᱟ᱾
ᱡᱚᱢ ᱵᱟᱲᱟ ᱠᱚᱫᱚ ᱜᱚᱝᱠᱮ, ᱦᱚᱸᱜᱼᱚᱸᱭ ᱛᱚ ᱫᱟᱹᱛᱟᱹᱱᱤ ᱠᱟᱛᱮᱜ ᱪᱟᱞᱟᱜ ᱦᱩᱭᱩᱜ ᱠᱟᱱᱟ ᱚᱲᱟᱜ ᱥᱮᱡ, ᱠᱟᱹᱴᱤᱡ ᱡᱟᱜᱮ ᱡᱚᱢ ᱵᱟᱲᱟᱭ ᱦᱩᱭᱩᱜᱼᱟ ᱱᱟᱦᱟᱜ᱾ ᱠᱟᱹᱴᱤᱡ ᱱᱟᱦᱱᱟᱜ ᱠᱚᱞᱮᱡᱽ ᱥᱮᱜ ᱪᱟᱞᱟᱜ ᱦᱩᱭᱩᱜᱼᱟ, ᱟᱨᱚ᱾
ᱟᱪᱪᱟ᱾ ᱱᱟᱯᱟᱭ ᱜᱮ,
ᱛᱟᱞᱮ ᱜᱚᱝᱠᱮ, ᱵᱚᱞ ᱠᱚ ᱠᱷᱮᱹᱞ ᱵᱟᱲᱟ ᱦᱩᱭᱩᱜ ᱮᱭᱮᱥ ᱦᱮᱸᱲ? ᱦᱮᱸᱻ, ᱚᱲᱟᱜ ᱦᱚᱲ ᱠᱚᱫᱚ ᱠᱚ ᱱᱟᱯᱟᱭ ᱜᱮᱭᱟ ᱮᱠᱷᱚᱱ ᱫᱚ᱾ ᱚᱲᱟᱜ ᱦᱚᱲ ᱫᱚ ᱥᱚᱢᱮ ᱠᱚ ᱱᱟᱯᱟᱭ ᱜᱮᱭᱟ, ᱥᱤᱛᱩᱝ, ᱜᱚᱨᱚᱢ ᱛᱮᱠᱚ ᱵᱮᱡᱟᱨᱚᱜ ᱠᱟᱱᱟ ᱮᱭᱟᱨᱠᱤ᱾
ᱦᱚᱭ᱾
ᱜᱚᱝᱠᱮ, ᱛᱟᱞᱮ ᱵᱚᱞ ᱠᱚ ᱠᱷᱮᱹᱞ ᱵᱟᱲᱟ ᱦᱩᱭᱩᱜ ᱜᱮᱭᱟ ᱵᱟᱝ?
ᱵᱚᱞ ᱠᱚᱫᱚᱦ ᱞᱟᱦᱟ ᱛᱮ ᱠᱷᱮᱹᱞ ᱵᱟᱲᱟ ᱦᱩᱭ ᱠᱚᱜᱼᱟ, ᱱᱮᱛᱟᱨ ᱫᱚ ᱠᱷᱮᱹᱞ ᱵᱟᱲᱟ ᱫᱚ ᱵᱟᱝ ᱦᱩᱭᱩᱜ ᱜᱮᱭᱟ᱾ ᱟᱫᱚ ᱢᱟᱴᱷ ᱥᱮᱫ ᱚᱱᱮ ᱠᱟᱹᱴᱤᱡ ᱫᱟᱹᱲ ᱵᱟᱲᱟ ᱦᱩᱭᱩᱜ ᱜᱮᱭᱟ᱾
ᱚᱸ, ᱟᱪᱪᱷᱟ-ᱪᱷᱟ, ᱯᱷᱤᱴᱱᱮᱹᱥ ᱞᱟᱹᱜᱤᱫ᱾
ᱦᱩᱸ᱾
ᱩᱸᱵᱪᱟ᱾
ᱛᱟᱞᱮ ᱟᱢ ᱫᱚᱢ ᱠᱷᱮᱹᱞ ᱵᱟᱲᱟᱭ ᱜᱮᱭᱟ ᱥᱮ ᱵᱟᱝ?
ᱦᱮᱸᱻ ᱜᱚᱝᱠᱮ, ᱠᱷᱮᱹᱞ ᱵᱟᱲᱟ ᱦᱩᱭᱩᱜ ᱜᱮᱭᱟ ᱵᱚᱞ ᱠᱚ᱾ ᱟᱫᱚ ᱦᱚᱸᱜᱼᱮ ᱠᱚᱴᱟ ᱚᱱᱟ ᱫᱷᱚᱨᱚᱱ ᱠᱷᱟᱹᱛᱤᱨ, ᱟᱫᱚ ᱜᱤᱫᱽᱨᱟᱹ ᱠᱚ ᱟᱹᱣᱨᱤ ᱠᱚ ᱟᱨᱟᱢᱵᱚᱭᱟ ᱱᱷᱟᱜ᱾ ᱠᱤᱪᱷᱩ ᱫᱤᱱ ᱯᱚᱨᱮ ᱦᱚᱭᱛᱚ ᱟᱫᱚ ᱠᱚ ᱟᱨᱟᱢᱵᱚᱭᱟ ᱱᱷᱟᱜ᱾
ᱛᱮ ᱨᱮ ᱚᱝᱠᱟ ᱠᱷᱮᱹᱞ ᱠᱚ ᱦᱩᱭᱩᱜ ᱜᱮᱭᱟ, ᱫᱷᱟᱢᱟᱠᱟ ᱠᱷᱮᱹᱞ ᱠᱚ?
ᱦᱮᱸᱻ, ᱫᱷᱟᱢᱟᱠᱟ ᱠᱷᱮᱹᱞ ᱦᱩᱭᱩᱜ ᱜᱮᱭᱟ ᱟᱞᱮ ᱱᱚᱛᱮ ᱵᱚᱲᱚ ᱠᱷᱮᱹᱞ ᱦᱩᱭᱩᱜ ᱜᱮᱭᱟ ᱚᱸᱵᱮᱲᱟ ᱠᱷᱟᱢᱟᱨ ᱢᱮᱱᱟᱜᱼᱟ ᱱᱚᱛᱮ᱾ ᱛᱟᱨᱯᱚᱨ ᱦᱩᱸ, ᱱᱚᱣᱟ ᱠᱚᱨᱮ ᱦᱩᱭᱩᱜ ᱜᱮᱭᱟ ᱵᱚᱲᱚ-ᱵᱚᱲᱚ ᱫᱚ ᱞᱟᱠ ᱴᱟᱠᱟ ᱱᱟᱜ ᱫᱷᱟᱢᱟᱠᱟ ᱫᱚ ᱦᱩᱭᱩᱜ, ᱦᱩᱭ ᱵᱟᱲᱟᱜ ᱜᱮᱭᱟ ᱢᱟᱡᱷᱮ-ᱢᱟᱡᱷᱮ᱾
ᱚᱸ᱾ ᱟᱪᱪᱷᱟ, ᱱᱚᱛᱮ ᱦᱚᱸ ᱠᱷᱮᱞ ᱠᱚᱫᱚ ᱦᱩᱭ ᱵᱟᱲᱟᱜ ᱜᱮᱭᱟ ᱦᱭ ᱫᱚ᱾ ᱫᱷᱟᱟᱢᱟᱠᱟ ᱠᱷᱮᱞ ᱠᱚᱦᱚᱸ ᱦᱮᱸ
ᱵᱚᱲᱚ ᱵᱚᱲᱚ ᱚᱝᱠᱟ ᱫᱷᱟᱢᱟᱠᱟ ᱠᱷᱮᱞ ᱚᱝᱠᱟ ᱵᱚᱲᱚᱣᱟᱜ ᱦᱩᱭᱩᱜᱼᱟ᱾
ᱦᱳᱭ, ᱦᱳᱭ ᱵᱟᱲᱟᱜ ᱜᱮᱭᱟ ᱟᱨ ᱠᱷᱮᱞᱮᱢ ᱧᱮᱞ ᱞᱮᱫᱟ ᱥᱮ ᱵᱟᱝ? ᱱᱚᱜ ᱠᱷᱮᱞ ᱪᱟ
ᱠᱷᱮᱞ ᱚᱱᱟ ᱚᱣᱟᱨᱞᱰ ᱠᱟᱯ ᱚ ᱠᱷᱮᱞ ᱧᱮᱞ ᱠᱟᱛᱷᱟ ᱫᱤᱭᱮ ᱧᱮᱞ ᱧᱮᱞ ᱛᱮ ᱡᱟᱹᱯᱤᱫ ᱦᱩᱭᱩᱜ ᱠᱟᱱᱟ᱾
ᱟᱫᱚ ᱦᱮᱸ ᱠᱟᱹᱴᱤᱡ ᱧᱮᱞ ᱦᱩᱭ ᱞᱮᱱᱟ ᱟᱫᱚ ᱧᱤᱫᱟᱹ ᱫᱚᱢᱮ ᱦᱩᱭᱩᱜ ᱠᱟᱱᱟ ᱥᱮ, ᱟᱫᱚ ᱚᱱᱛᱮ ᱨᱮᱫᱚ ᱟᱠᱚᱣᱟᱜ ᱤᱭᱟᱹ ᱛᱮᱫᱚ, ᱟᱠᱚ ᱚᱱᱛᱮ ᱫᱚ ᱟᱠᱚᱣᱟᱜ ᱴᱟᱭᱤᱢ ᱛᱮᱫᱚ ᱢᱟᱨᱥᱟᱞ ᱜᱮᱭᱟ ᱟᱫᱚ ᱱᱚᱛᱮ ᱫᱚ ᱧᱤᱫᱟᱹ᱾
ᱦᱩᱸ ᱦᱩᱸ
ᱟᱹᱭᱩᱵ ᱛᱚᱨᱟ ᱦᱚᱸ ᱦᱩᱭ ᱞᱮᱱᱠᱷᱟᱱ ᱴᱷᱤᱠ ᱜᱮᱭᱟ ᱟᱫᱚ ᱦᱟᱱᱮ, ᱠᱚᱚᱛᱮᱠ ᱫᱚ ᱧᱤᱫᱟᱹ ᱮᱠᱴᱟ ᱫᱩᱴᱟ ᱛᱤᱱᱴᱟ ᱦᱚᱸ ᱦᱩᱭᱩᱜ
ᱦᱮᱸ ᱛᱟᱣ ᱥᱟᱲᱮ ᱵᱟᱨᱚᱴᱟ ᱯᱚᱨᱮ ᱚᱱᱟ, ᱠᱚᱫᱚ ᱢᱟᱱᱮ ᱡᱚᱛᱚ ᱜᱮ ᱡᱟᱹᱯᱤᱫ ᱪᱟᱵᱟᱭᱮ ᱫᱟ ᱮᱠᱞᱟ ᱠᱷᱮᱞ ᱧᱮᱞ ᱦᱚᱸ ᱪᱮᱫ ᱞᱮᱠᱟ ᱵᱩᱡᱷᱟᱹᱜᱼᱟ᱾
ᱦᱮᱸ ᱟᱹᱭᱩᱵ ᱫᱚᱥᱴᱟ ᱠᱚᱨᱮ ᱫᱚ ᱴᱷᱤᱠ ᱜᱮᱭᱟ ᱫᱚᱥᱴᱟ ᱮᱜᱟᱨᱚᱴᱟ ᱦᱚᱸ᱾
ᱦᱮ ᱫᱚᱥ ᱴᱟ ᱮᱜᱟᱨ ᱫᱚ ᱴᱷᱤᱠ ᱜᱮᱭᱟ ᱦᱮᱸ ᱟᱫᱚ ᱚᱱᱟ ᱟᱱᱠᱚᱢᱚᱱ ᱴᱟᱭᱤᱢ ᱠᱷᱟᱱ ᱫᱚ ᱟᱫᱚ ᱮᱠᱞᱟ ᱧᱮᱞ ᱦᱩᱭᱩᱜᱼᱟ ᱟᱫᱚ ᱮᱠᱞᱟ ᱠᱷᱮᱞ ᱧᱮᱞ ᱫᱚ ᱢᱚᱡᱟ ᱵᱟᱝ ᱵᱩᱡᱷᱟᱹᱜᱼᱟ
ᱦᱩᱸ ᱟᱪᱪᱷᱟ ᱚᱱᱛᱮ ᱛᱟᱦᱞᱮ ᱱᱤᱭᱟᱹ ᱜᱷᱟᱹᱲᱤᱡ ᱪᱮᱫ ᱯᱚᱨᱚᱵᱽ ᱠᱚ ᱚᱱᱠᱟ ᱵᱟᱝ ᱦᱩᱭᱩᱜ ᱠᱟᱱᱟ
ᱯᱚᱨᱚᱵᱽ ᱫᱚ ᱜᱚᱢᱠᱮ ᱟᱞᱮ ᱱᱚᱛᱮ ᱫᱚ ᱢᱤᱫᱴᱟᱝ ᱛᱟᱦᱮᱜ ᱠᱟᱱᱟ ᱦᱩᱭᱱᱟ ᱦᱮᱸ ᱯᱟᱛᱟ ᱥᱤᱞᱫᱟᱹ ᱯᱟᱛᱟ ᱠᱚᱢ ᱟᱸᱡᱚᱢ ᱵᱟᱲᱟ ᱠᱟᱫᱟ ᱜᱚᱢᱠᱮ
ᱪᱮᱜ ᱯᱟᱛᱟ
ᱥᱤᱢᱞᱟᱹ ᱯᱟᱛᱟ ᱠᱚ
ᱥᱤᱢᱞᱟᱹ ᱯᱟᱛᱟ
ᱥᱤᱢᱞᱟᱹ ᱥᱤᱢᱞᱟᱹ
ᱵᱟ ᱵᱟ ᱵᱟᱹᱧ ᱟᱸᱡᱚᱢ ᱵᱟᱲᱟ ᱟᱠᱟᱫᱟ
ᱚ ᱟᱫᱚ ᱦᱚᱭᱛᱚ ᱩᱱᱟᱹᱜ ᱫᱷᱟᱹᱵᱤᱡ ᱫᱚ ᱟᱹᱣᱨᱤ ᱪᱟᱞᱟᱜᱼᱟ ᱟᱫᱚ ᱟᱞᱮ ᱱᱚᱣᱟ ᱠᱚᱨᱮ ᱢᱚᱫᱽᱫᱷᱮ ᱨᱮᱫᱚ ᱢᱚᱴᱟᱢᱩᱴᱤ ᱢᱤᱫᱴᱟᱝ ᱯᱟᱛᱟ ᱠᱟᱱᱟ ᱟᱨᱠᱤ ᱰᱷᱮᱨ ᱫᱤᱱ ᱠᱷᱚᱱ ᱦᱩᱭᱩᱜ ᱜᱮᱭᱟ ᱛᱚ ᱦᱟᱸᱜ ᱟᱫᱚ ᱩᱱᱟᱹᱜ ᱫᱚ ᱦᱚᱲ ᱠᱚᱫᱚ ᱵᱟᱝᱠᱚ ᱡᱟᱣᱨᱟᱜᱼᱟ
ᱤᱧ ᱫᱚ ᱯᱟᱛᱟ ᱠᱚ ᱵᱚᱞᱛᱮ ᱱᱚᱛᱮ ᱫᱚ ᱦᱟᱱᱟ ᱯᱟᱴᱟᱵᱤᱫᱟᱹ ᱯᱟᱛᱟ ᱡᱷᱟᱹᱱᱴᱤ ᱯᱟᱛᱟ ᱠᱚ ᱟᱨ ᱵᱩᱨᱩ ᱵᱚᱸᱜᱟ
ᱵᱟᱲᱟ ᱜᱷᱟᱴ ᱫᱚ ᱟᱯᱮ ᱚᱱᱛᱮ ᱜᱮ ᱯᱟᱲᱟᱜ ᱛᱚ ᱱᱟᱜ ᱡᱟᱹᱱᱤᱡ
ᱫᱚᱢᱮ ᱫᱚ ᱵᱟᱝ ᱥᱳᱨ ᱜᱮᱭᱟ ᱥᱟᱺᱜᱤᱧ ᱫᱚ ᱥᱟᱺᱜᱤᱧ ᱜᱮᱭᱟ
ᱟᱫᱚ ᱪᱟᱞᱟᱣ ᱵᱟᱲᱟ ᱫᱚ ᱵᱟᱝ ᱦᱳᱭ ᱠᱟᱱᱟ ᱛᱤᱱᱟᱹᱜ ᱥᱟᱺᱜᱤᱱᱟ
ᱦᱩᱸ ᱦᱩᱸ ᱦᱩᱸ ᱦᱩᱸ ᱦᱩᱸ ᱯᱟᱴᱟ ᱵᱤᱸᱫᱟᱹ ᱛᱚ ᱜᱚᱢᱠᱮ ᱫᱮᱨᱤ ᱜᱮᱭᱟ ᱮᱠᱷᱚᱱ ᱫᱚ ᱱᱟᱦ ᱦᱟᱱᱮ ᱫᱩᱨᱜᱟᱹ ᱯᱩᱡᱟᱹ ᱥᱩᱨᱩᱜ ᱥᱩᱨᱩᱜ ᱪᱷᱟᱲᱟ ᱵᱟᱝ ᱦᱩᱭᱩᱜᱼᱟ ᱱᱟᱜ
ᱦᱳᱭ ᱦᱳᱭ ᱰᱮᱨᱤ ᱜᱮᱭᱟᱛᱚ ᱮᱠᱷᱚᱱ ᱫᱚ
ᱟᱞᱮ ᱱᱚᱛᱮ ᱫᱚ ᱟᱨᱚ ᱯᱷᱩᱞᱠᱩᱥᱢᱟᱹ ᱦᱩᱭᱩᱜᱼᱟ᱾
ᱚᱸ
ᱟᱸᱡᱚᱢ ᱵᱟᱲᱟ ᱟᱠᱟᱫᱟ ᱵᱮᱱ᱾
ᱦᱮᱸ ᱦᱳᱭ ᱟᱸᱡᱚᱢ ᱵᱟᱲᱟ ᱦᱩᱭ ᱠᱟᱱᱟ᱾
ᱚᱱᱟ ᱫᱚᱥᱟᱨ ᱜᱮ ᱯᱟᱲᱟᱜᱼᱟ᱾
ᱦᱩᱸ ᱟᱪᱪᱷᱟ ᱛᱟᱦᱞᱮ ᱢᱟᱜ ᱢᱚᱲᱮ ᱠᱚᱫᱚ ᱦᱩᱭᱱᱟ ᱚᱱᱛᱮ ᱵᱟᱦᱟ ᱢᱟᱜ ᱢᱚᱲᱮ ᱠᱚᱫᱚ᱾
ᱦᱮᱸ ᱜᱚᱝᱠᱮ ᱟᱞᱮ ᱫᱚ ᱱᱚᱜᱼᱚᱭ ᱠᱚᱴᱟ ᱫᱤᱱ ᱞᱟᱦᱟ ᱜᱮᱞᱮ ᱛᱟᱵ ᱠᱮᱫᱟ ᱢᱟᱜ ᱢᱚᱬᱮ ᱫᱚ᱾ ᱵᱟᱨᱯᱮ ᱫᱤᱱ ᱞᱟᱦᱟ ᱜᱮ᱾
ᱟᱪᱪᱷᱟ ᱛᱟᱦᱞᱮ ᱢᱟᱜ ᱢᱚᱬᱮ ᱠᱚᱫᱚ ᱚᱱᱛᱮ ᱫᱚ ᱚᱠᱟᱞᱮᱠᱟ ᱦᱩᱭᱩᱜᱼᱟ᱾
ᱦᱩᱭᱩᱜᱼᱟ ᱵᱷᱟᱞᱮ ᱜᱮ ᱡᱟᱠ ᱥᱟᱹᱦᱤᱡ ᱜᱮ ᱦᱩᱭᱩᱜᱼᱟ᱾
ᱡᱟᱠ ᱥᱟᱹᱦᱤᱡ ᱜᱮ ᱦᱩᱭᱩᱜᱼᱟ ᱵᱷᱟᱞᱮ ᱜᱮ ᱱᱤᱭᱟᱹ ᱫᱷᱟᱣ ᱱᱮᱥ ᱫᱚ ᱛᱟᱹᱣ ᱟᱞᱮᱭᱟᱜ ᱫᱚ ᱠᱟᱹᱴᱤᱡ ᱡᱟᱠ ᱧᱚᱜ ᱞᱮᱱ ᱜᱮᱭᱟ ᱠᱟᱨᱚᱱ ᱯᱮᱲᱟ᱾ ᱠᱚ ᱫᱚᱢᱮ ᱠᱚ ᱦᱮᱡ ᱞᱮᱱᱟ ᱦᱩᱸ᱾
ᱟᱪᱪᱷᱟ
ᱢᱟᱱᱥᱤᱠ ᱠᱚᱠᱚ ᱛᱟᱦᱮᱸᱜ ᱠᱟᱱ ᱜᱮᱭᱟ᱾ ᱛᱟᱦᱞᱮ ᱡᱟᱠ ᱫᱚ ᱵᱷᱟᱞᱮ ᱜᱮ ᱛᱟᱦᱮ ᱠᱟᱱᱟ ᱠᱟᱹᱴᱤᱡ᱾
ᱦᱩᱸ ᱟᱞᱮ ᱱᱚᱰᱮ ᱫᱚ ᱱᱤᱭᱟᱹ ᱫᱷᱟᱣ ᱫᱚ ᱵᱟᱦᱟ ᱦᱩᱭ ᱮᱱᱟ᱾ ᱢᱟᱜ ᱢᱚᱲᱮ ᱫᱚ ᱦᱟᱯᱮ ᱟᱫᱚ ᱛᱤᱥ ᱦᱳᱭᱳᱜ ᱠᱟᱱᱟ ᱠᱤ ᱡᱟᱹᱱᱤ᱾
ᱩᱸ ᱵᱟᱦᱟ ᱢᱟᱱᱮ ᱛᱚ ᱠᱟᱹᱴᱤᱡ ᱞᱟᱦᱟ ᱧᱚᱜ ᱜᱮ ᱦᱩᱭ ᱯᱷᱟᱹᱜᱩᱱ ᱪᱟᱹᱛ ᱥᱮᱜ ᱡᱟᱹᱱᱤᱡ᱾
ᱦᱳᱭ ᱵᱟᱦᱟ ᱫᱚ ᱚᱱᱠᱟ ᱜᱮ ᱯᱷᱟᱹᱜᱩᱱ ᱪᱟᱹᱛ ᱚᱱᱠᱟ ᱦᱳᱭᱳᱜᱼᱟ᱾
ᱦᱩᱸ ᱟᱞᱮ ᱫᱚ ᱟᱞᱮ ᱦᱚᱸ᱾ ᱫᱮᱨᱤ ᱧᱚᱜ ᱮᱱᱟᱞᱮ ᱢᱟᱜ ᱢᱚᱲᱮ ᱛᱮ ᱵᱟᱠᱷᱟᱱ ᱚᱠᱟ ᱥᱮᱨᱢᱟ ᱦᱚ ᱱᱩᱱᱟᱹᱜ ᱴᱟ ᱫᱚ ᱵᱟᱞᱮ ᱫᱮᱨᱤᱜ ᱜᱮᱭᱟ᱾ ᱥᱟᱹᱛ ᱵᱟᱲᱟ ᱦᱩᱭᱩᱜ ᱛᱮᱜᱮ ᱛᱚ ᱫᱮᱨᱤᱭᱮᱱᱟ ᱫᱚᱢᱮ ᱵᱟᱯᱞᱟ ᱚᱲᱟᱜ ᱠᱚᱦᱚᱸ ᱯᱟᱲᱟᱣᱮᱱᱟ ᱚᱱ ᱴᱟᱹᱭᱤᱢ᱾
ᱦᱩᱸ ᱵᱟᱯᱞᱟ ᱚᱲᱟᱜ ᱠᱚ ᱛᱟᱦᱚᱞᱮ ᱚᱱᱛᱮ ᱦᱤᱭᱩᱜ ᱠᱟᱱᱟ ᱟᱯᱮ ᱚᱱᱛᱮ᱾
ᱵᱟᱯᱞᱟ ᱚᱲᱟᱜ ᱠᱚ᱾
ᱵᱟᱯᱞᱟ ᱚᱲᱟᱜ ᱦᱩᱭᱮᱱ ᱜᱮᱭᱟ ᱟᱞᱮ ᱵᱟᱠᱷᱩᱞ ᱨᱮᱜᱮ ᱢᱤᱫᱴᱟᱝ ᱦᱩᱭᱮᱱᱟ᱾ ᱟᱞᱮ ᱵᱟᱠᱷᱩᱞ ᱨᱮᱜᱮ᱾
ᱟᱪᱪᱷᱟ
ᱦᱚᱞᱟ ᱢᱤᱫᱴᱟᱹᱝ ᱦᱩᱭᱱᱟ ᱵᱟᱯᱞᱟ ᱫᱚ ᱢᱟᱱᱮ ᱦᱚᱞᱟ ᱵᱟᱹᱨᱤᱭᱟᱹᱛ᱾ ᱪᱟᱞᱟᱣ ᱠᱟᱱᱟ ᱟᱹᱣᱨᱤ ᱠᱚ ᱨᱩᱣᱟᱹᱲᱟ ᱦᱟᱸᱜ᱾
ᱵᱟᱯᱞᱟ ᱚᱲᱟᱜ ᱫᱚ ᱠᱚᱴᱟ ᱫᱤᱱ ᱫᱚ ᱯᱚ ᱟᱛᱚᱢ ᱛᱟᱭᱚᱢ ᱜᱮᱞᱮ ᱧᱟᱢ ᱟᱠᱟᱫ ᱱᱟᱜ᱾
ᱫᱚᱝ ᱠᱚ ᱛᱟᱦᱚᱞᱮ ᱵᱷᱟᱹᱜᱤ ᱜᱮᱯᱮ ᱮᱱᱮᱡ ᱠᱟᱱᱟ᱾
ᱦᱩᱸ
ᱫᱚᱝ ᱠᱚᱫᱚ ᱛᱟᱦᱚᱞᱮ ᱵᱷᱟᱹᱜᱤ ᱜᱮᱯᱮ ᱮᱱᱮᱡ ᱠᱟᱱᱟ?
ᱦᱮᱸ ᱫᱚᱝ ᱠᱚᱫᱚᱞᱮ ᱮᱱᱮᱡ ᱠᱟᱱ ᱜᱮᱭᱟ ᱵᱷᱟᱹᱞᱤ ᱜᱮ᱾ ᱟᱯᱮ ᱚᱱᱛᱮ ᱫᱚ᱾
ᱟᱞᱮ ᱚᱱᱛᱮ ᱫᱚ ᱟᱞᱮ ᱟᱹᱛᱩ ᱨᱮᱫᱚ ᱵᱟᱯᱞᱟ ᱚᱲᱟᱜ ᱠᱚᱫᱚ ᱵᱟᱝ ᱞᱟᱜᱟᱜ ᱠᱟᱱᱟ᱾
ᱚ ᱟᱹᱛᱩ ᱫᱚ ᱛᱟᱦᱚᱞᱮ ᱜᱚᱢᱠᱮ ᱛᱤᱱᱟᱹᱜ ᱵᱚᱲᱚ ᱜᱮᱭᱟ ᱛᱚ ᱟᱹᱱᱩᱢᱟᱹᱱᱤᱠ? ᱛᱤᱱᱟᱹᱜ ᱜᱟᱱ ᱵᱚᱥᱚᱛᱤ ᱢᱮᱱᱟᱜ ᱯᱮᱭᱟ?
ᱢᱮᱱᱟᱜ ᱞᱮᱭᱟ ᱟᱞᱮᱭᱟᱜ ᱡᱟᱦᱟᱸ ᱟᱛᱳ ᱛᱟᱞᱮ ᱡᱟᱦᱟᱸ ᱢᱟᱹᱡᱷᱤ ᱢᱮᱱᱟᱭ ᱛᱟᱞᱮᱭᱟ ᱚᱱᱟ ᱫᱚ ᱯᱚᱧᱪᱟᱥ ᱴᱤᱼᱼ ᱯᱚᱧᱪᱟᱥ ᱴᱤ ᱚᱲᱟᱜ ᱢᱮᱱᱟᱜᱼᱟ ᱟᱞᱮ ᱟᱹᱛᱩ ᱨᱮᱫᱚᱼᱼ
ᱚᱸᱻ
ᱟᱞᱮ ᱟᱹᱛᱩ ᱡᱚᱯᱚᱜ ᱡᱚᱯᱚᱜ ᱜᱮ ᱪᱷᱚᱴᱤ ᱟᱹᱛᱩ ᱢᱮᱱᱟᱜᱼᱟ ᱡᱚᱯᱚᱜ ᱜᱮᱭᱟ ᱟᱫᱚ ᱢᱤᱫᱼᱼ ᱢᱤᱫᱴᱟᱝ ᱟᱹᱛᱩ ᱞᱮᱠᱟ ᱜᱮ ᱵᱩᱡᱷᱟᱹᱜᱼᱟ ᱟᱫᱚ ᱰᱷᱮᱨ ᱦᱩᱭᱩᱜᱼᱟ ᱚᱱᱟ ᱪᱷᱚᱴᱤ ᱟᱛᱳ ᱢᱮᱥᱟ ᱠᱟᱛᱮ ᱫᱚ
ᱦᱩᱸ ᱦᱩᱸ ᱦᱩᱸ ᱦᱩᱸ ᱟᱞᱮ ᱦᱚᱸ ᱵᱮᱥᱤ ᱫᱚ ᱵᱟᱝ ᱳᱭ ᱪᱚᱞᱞᱤᱥ ᱵᱤᱭᱟᱞᱞᱤᱥ ᱴᱤ ᱚᱲᱟᱜ ᱞᱮ ᱦᱩᱭᱩᱜᱼᱟ ᱵᱚᱥᱚᱛᱤ ᱟᱨ ᱠᱤᱼᱼ ᱟᱫᱚ ᱰᱤᱜ ᱠᱟᱹᱴᱤᱡ ᱦᱟᱹᱴᱤᱧ ᱜᱮ ᱛᱟᱞᱮᱭᱟ ᱦᱟᱱᱟ ᱯᱟᱲᱟ ᱫᱚ ᱠᱟᱹᱴᱤᱡ ᱥᱟᱦᱟ ᱧᱚᱜ ᱜᱮ ᱛᱟᱞᱮᱭᱟ ᱵᱚᱸᱜᱟ ᱵᱩᱨᱩ ᱠᱚᱫᱚ ᱡᱷᱚᱛᱚ ᱢᱤᱫᱼᱼ ᱴᱷᱮᱱ ᱜᱮ ᱦᱩᱭᱩᱜᱼᱟ ᱟᱫᱚ ᱦᱟᱱᱟ ᱯᱟᱲᱟ ᱫᱚ ᱟᱨ ᱢᱤᱫᱴᱟᱝ ᱟᱹᱛᱩ ᱢᱮᱱᱟᱜᱼᱟ ᱚᱱᱟ ᱥᱩᱨ ᱠᱚᱼᱼ ᱯᱟᱲᱟᱜ ᱠᱟᱱᱟ ᱟᱫᱚ ᱩᱱᱠᱩ ᱫᱚ ᱚᱱᱟ ᱜᱮ ᱵᱤᱥᱤᱼᱼ ᱢᱟ ᱧᱩᱛᱩᱢ ᱛᱮᱜᱮ ᱠᱚ ᱩᱨᱩᱢ ᱠᱚᱣᱟ ᱵᱟᱠᱷᱟᱱ ᱵᱚᱸᱜᱟ ᱵᱩᱨᱩ ᱠᱷᱚᱱ ᱟᱨᱟᱢᱵᱚ ᱠᱟᱛᱮᱫ ᱡᱷᱚᱛᱚ ᱜᱮ ᱟᱞᱮ ᱥᱮᱫ ᱜᱮᱼᱼ
ᱩᱸ ᱟᱪᱪᱷᱟ ᱪᱟᱥ ᱵᱟᱥ ᱚᱱᱛᱮ ᱪᱮᱫ ᱪᱮᱫ ᱠᱚ ᱦᱩᱭᱩᱜ ᱜᱮᱭᱟ?
ᱪᱟᱥ ᱵᱟᱥ ᱫᱚ ᱱᱚᱛᱮ ᱫᱚ ᱫᱟᱜ ᱨᱮᱱᱟᱜ ᱫᱚ ᱫᱚᱢᱮ ᱟᱠᱟᱞ ᱢᱮᱱᱟᱜᱼᱟ ᱠᱟᱹᱴᱤᱡ ᱰᱷᱮᱨ ᱜᱮᱼᱼ ᱦᱩᱸ
ᱦᱩᱸ
ᱫᱟᱜ ᱨᱮᱱᱟᱜ ᱟᱠᱟᱞ ᱢᱮᱱᱟᱜᱼᱟ ᱟᱫᱚ ᱫᱚᱨᱚᱱ ᱫᱚᱼᱼ ᱚᱱᱮ ᱠᱚᱭᱮᱠ ᱵᱚᱪᱷᱚᱨ ᱫᱚ ᱠᱟᱹᱴᱤᱡ ᱠᱚᱱᱴᱤᱱᱤᱭᱩ ᱠᱟᱛᱮᱫ ᱰᱮᱢ ᱨᱮᱱᱟᱜ ᱫᱟᱜ ᱠᱚ ᱟᱲᱟᱜ ᱮᱫᱟ ᱢᱩᱠᱩᱴ ᱢᱩᱱᱤᱯᱩᱨ ᱰᱮᱢ ᱨᱮᱱᱟᱜ ᱫᱟᱜ
ᱩᱸ
ᱛᱟᱦᱞᱮ ᱠᱮᱱᱮᱞ ᱠᱷᱚᱱ ᱫᱟᱜ ᱞᱮ ᱧᱟᱢ ᱮᱫᱟ ᱚᱱᱟ ᱫᱷᱚᱨᱚᱱ ᱫᱚᱞᱮ ᱪᱟᱥ ᱮᱫᱟ ᱢᱤᱫ ᱫᱷᱟᱣ ᱫᱚ ᱟᱨ ᱫᱷᱚᱨᱚ ᱵᱚᱨᱥᱟ ᱨᱮᱫᱚᱞᱮ ᱦᱩᱲᱩ ᱫᱚᱞᱮ ᱪᱟᱥᱟ ᱟᱫᱚᱼᱼ ᱠᱚ ᱛᱮ ᱠᱚ ᱪᱟᱥᱟ ᱢᱤᱫᱴᱮᱱ ᱚᱱᱟᱼᱼ ᱨᱟᱵᱟᱝ ᱥᱚᱢᱚᱭ ᱢᱤᱫᱴᱮᱱ ᱜᱮ ᱡᱟ ᱦᱩᱭᱮᱱᱟ ᱦᱩᱸ ᱟᱫᱚ ᱫᱟᱜ ᱨᱮᱱᱟᱜ ᱟᱠᱟᱞ ᱛᱚ ᱫᱷᱚᱨᱚᱱ ᱫᱚ ᱟᱫᱚ ᱚᱱᱠᱟ ᱥᱮᱞᱚ ᱴᱷᱮᱞᱚ ᱦᱚᱸ ᱚᱱᱠᱟ ᱞᱮᱠᱟ ᱫᱚ ᱵᱟᱹᱱᱩᱜᱼᱟ ᱫᱟᱜ ᱨᱮᱱᱟᱜ ᱞᱮᱭᱟᱨ ᱟᱹᱰᱤ ᱞᱟᱛᱟᱨ ᱜᱮᱭᱟ ᱦᱮᱸᱼᱼ
ᱛᱟᱦᱚᱞᱮ ᱜᱟᱰᱟ ᱠᱚᱫᱚ ᱢᱮᱱᱟᱜᱼᱟ ᱥᱮ ᱵᱟᱹᱱᱩᱜᱼᱟ?
ᱜᱟᱰᱟ ᱠᱚᱫᱚ ᱢᱮᱱᱟᱜᱼᱟ ᱟᱹᱰᱤ ᱞᱟᱛᱟᱨ ᱧᱚᱜ ᱨᱮ ᱢᱮᱱᱟᱜᱼᱟ ᱜᱟᱰᱟ ᱠᱚᱫᱚᱼᱼ ᱦᱮᱸ ᱚᱱᱟ ᱠᱚᱫᱚ ᱟᱞᱮ ᱫᱚ ᱵᱟᱞᱮ ᱧᱟᱢ ᱛᱤᱭᱳᱜᱟ ᱜᱟᱰᱟ ᱨᱮᱱᱟᱜ ᱫᱟᱜ ᱫᱚᱼᱼ
ᱢᱮᱥᱤᱱ ᱛᱮᱦᱚᱸ ᱟᱹᱰᱤ ᱨᱟᱠᱟᱵ ᱦᱩᱭᱩᱜᱼᱟ ᱫᱚᱢᱮ ᱵᱟᱝᱼᱼ
ᱦᱮᱸ ᱦᱮᱸ ᱦᱮᱸ ᱦᱮᱸ ᱫᱟᱜ ᱨᱮᱱᱟᱜ ᱞᱮᱭᱟᱨ ᱦᱚᱸ ᱟᱹᱰᱤ ᱞᱟᱛᱟᱨ ᱜᱮᱭᱟ
ᱟᱯᱮ ᱚᱱᱛᱮ ᱫᱚ ᱪᱟᱥ ᱵᱟᱥ ᱫᱚ ᱛᱟᱦᱞᱮ ᱪᱮᱫ ᱞᱮᱠᱟ?
ᱦᱮᱸ ᱱᱚᱛᱮ ᱫᱚ ᱪᱟᱥ ᱵᱟᱥ ᱫᱚ ᱦᱩᱭ ᱫᱚ ᱦᱩᱭᱩᱜ ᱜᱮᱭᱟ ᱡᱷᱚᱛᱛᱚ ᱜᱮ ᱟᱹᱞᱩ ᱠᱚ ᱦᱚᱸ ᱞᱮ ᱪᱟᱥ ᱜᱮᱭᱟ ᱦᱩᱲᱩ ᱠᱚ ᱵᱟᱨ ᱫᱷᱟᱣ ᱞᱮ ᱪᱟᱥᱟ ᱟᱨ ᱟᱱᱟᱡᱽ ᱠᱚᱛᱚ ᱢᱮᱱᱟᱜ ᱜᱮᱭᱟ ᱠᱟᱞᱞᱟᱼᱼ
ᱟᱯᱮ ᱦᱚᱸ ᱚᱱᱠᱟ ᱰᱮᱢ ᱠᱮᱱᱮᱞ ᱫᱟᱜ ᱯᱮ ᱧᱟᱢ ᱜᱮᱭᱟ
ᱵᱟ ᱵᱟ ᱟᱞᱮ ᱫᱚ ᱠᱮᱱᱮᱞ ᱫᱟᱜ ᱫᱚ ᱠᱮᱱᱮᱞ ᱫᱚ ᱢᱮᱱᱟᱜᱼᱟ ᱟᱹᱰᱤ ᱥᱟᱺᱜᱤᱧ ᱨᱮ ᱫᱩ ᱠᱤᱞᱳ ᱢᱤᱴᱟᱨ ᱟᱞᱮᱭᱟᱜ ᱱᱚᱛᱮ ᱟᱛᱳ ᱠᱷᱚᱱ
ᱚᱻ ᱛᱟᱨᱢᱟᱱᱮ ᱚᱱᱟ ᱨᱮᱱᱟᱜ ᱫᱚ ᱵᱟᱝ ᱯᱮ ᱧᱟᱢᱟ ᱪᱮᱫ ᱦᱚᱸ ᱦᱟᱸᱜᱼᱼ
ᱦᱳᱭ ᱜᱟᱰᱟ ᱠᱚ ᱢᱮᱱᱟᱜᱼᱟ ᱟᱨ ᱢᱤᱱᱤ ᱠᱚ ᱢᱮᱱᱟᱜᱼᱟ ᱜᱚᱴᱴᱟ ᱠᱚ ᱢᱤᱱᱤ ᱟᱠᱟᱫᱟ ᱟᱨᱠᱤ ᱢᱤᱱᱤ ᱠᱷᱚᱱ ᱜᱮ ᱵᱮᱥᱤᱼᱼ
ᱚᱻ ᱛᱟᱨᱢᱟᱱᱮ ᱫᱟᱜ ᱨᱮᱱᱟᱜ ᱞᱮᱭᱟᱨ ᱢᱚᱴᱟ ᱢᱩᱴᱤ ᱢᱮᱱᱟᱜᱼᱟ᱾
ᱦᱩᱸ
ᱟᱞᱮ ᱥᱮᱫ ᱫᱚ ᱚᱱᱠᱟ ᱞᱮᱠᱟ ᱢᱤᱱᱤ ᱠᱟᱛᱮᱫ ᱨᱮ-ᱦᱚᱸ ᱫᱟᱜ ᱵᱟᱝ ᱧᱟᱯᱟᱢ ᱞᱟᱹᱜᱤᱫᱚᱜᱼᱟ᱾
ᱦᱩᱸ ᱜᱚᱝᱠᱮ ᱞᱟᱹᱭᱫᱟᱹᱧ ᱛᱟᱦᱞᱮ, ᱴᱟᱭᱤᱢ ᱠᱚᱼᱦᱚᱸ ᱛᱚ ᱟᱫᱚ ᱦᱩᱭ ᱤᱫᱤ ᱜᱚᱫ ᱮᱱᱟ᱾ ᱟᱫᱚ ᱛᱟᱦᱞᱮ ᱚᱱᱝᱠᱟ ᱴᱟᱭᱤᱢ ᱠᱚ, ᱟᱨ ᱦᱚᱸ ᱚᱠᱛᱚ ᱠᱚ ᱧᱟᱢ ᱞᱮᱠᱷᱟᱱ ᱟᱨ ᱦᱚᱸ
ᱯᱷᱳᱱ ᱦᱩᱭᱩᱜᱼᱟ᱾ ᱴᱷᱤᱠ ᱜᱮᱭᱟ ᱦᱟᱜ
ᱴᱷᱤᱠ ᱜᱮᱭᱟ ᱢᱟ᱾
ᱠᱟᱹ ᱜᱮ